ᱦᱩᱸ ᱡᱚᱦᱟᱨ ᱜᱮ ᱫᱤᱫᱤ
ᱦᱮᱸ ᱢᱟ ᱡᱚᱦᱟᱨ ᱜᱮ
ᱟᱫᱚ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟ ᱭᱮᱜᱼᱟ?
ᱱᱤᱛᱚᱜ ᱫᱚ ᱦᱟᱸᱜ ᱥᱤᱸᱜᱟᱹᱲ ᱵᱮᱲᱟ ᱪᱮᱫ ᱦᱚᱸ ᱚᱝᱠᱟ ᱠᱟᱹᱢᱤ ᱠᱚᱫᱚ ᱵᱟᱹᱱᱩᱜᱼᱟ ᱚᱲᱟᱜ ᱠᱚ ᱨᱮᱜᱮ ᱫᱩᱲᱩᱵ ᱵᱟᱲᱟ ᱠᱟᱱᱟᱞᱮ
ᱚᱻ ᱟᱫᱚ ᱪᱮᱫ ᱞᱮᱠᱟ ᱱᱟᱯᱟᱭ ᱜᱮ ᱢᱮᱱᱟᱜ ᱯᱮᱭᱟ?
ᱦᱮᱸ ᱱᱤᱛᱚᱜ ᱜᱷᱟᱹᱲᱤᱡ ᱫᱚ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱮᱭᱟ᱾
ᱟᱞᱮ ᱦᱚᱸ ᱱᱚᱜᱼᱚᱭ ᱱᱤᱛᱳᱜ ᱫᱚ ᱫᱩᱲᱩᱵ ᱵᱟᱲᱟ ᱟᱠᱟᱱᱟ ᱞᱮ ᱫᱟᱠᱟ ᱠᱚᱫᱚ ᱦᱟᱸᱜ ᱪᱚᱸᱫᱟ ᱵᱟᱲᱟ ᱪᱟᱹᱞᱩ ᱚᱲᱟᱜ ᱨᱮ ᱜᱚᱜᱚ ᱦᱚᱲ ᱛᱟᱠᱚ ᱠᱚ ᱦᱟᱸᱜ ᱠᱚ ᱪᱚᱸᱫᱟ ᱤᱥᱤᱱ ᱵᱟᱲᱟᱭᱮᱜᱼᱟ᱾ ᱟᱫᱚ ᱦᱟᱸᱜ ᱛᱤᱨᱮ ᱠᱚ ᱤᱥᱤᱱ ᱞᱮᱠᱷᱟᱱ ᱡᱚᱢ ᱵᱟᱲᱟ ᱦᱩᱭᱩᱜᱼᱟ ᱟᱞᱮ ᱦᱚᱸ ᱱᱟᱯᱟᱭ ᱫᱚ ᱦᱟᱸᱜ ᱱᱤᱛᱚᱜ ᱫᱚ ᱱᱟᱯᱟᱭ ᱜᱮ ᱡᱚᱛᱼ ᱼᱛᱚ ᱦᱚᱲ ᱜᱮ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ ᱟᱨ ᱤᱧ ᱦᱚᱸ ᱱᱟᱜ ᱱᱟᱯᱟᱭ ᱜᱤ ᱢᱮᱱᱟᱜ ᱟᱠᱟᱫᱤᱧᱟᱹ᱾
ᱟᱪᱪᱷᱟ ᱱᱟᱯᱟᱭ ᱛᱟᱦᱮᱱ ᱨᱮᱱᱟᱜ ᱜᱮ ᱡᱷᱚᱛᱚ ᱦᱚᱲ ᱵᱚᱱ ᱨᱤᱠᱟᱹᱭᱟ᱾
ᱦᱳᱭ ᱟᱫᱚ ᱟᱯᱮ ᱫᱚ ᱫᱟᱠᱟ ᱩᱛᱩ ᱠᱚᱫᱚ ᱯᱮ ᱤᱥᱤᱱ ᱵᱟᱲᱟ ᱠᱮᱫᱟ ᱥᱮ ᱟᱣᱨᱤ ᱯᱮ ᱤᱥᱤᱱ ᱵᱟᱲᱟᱭᱟ? ᱠᱟᱹᱴᱤᱡ ᱵᱤᱱ ᱞᱟᱹᱭ ᱞᱮᱠᱷᱟᱱ ᱦᱩᱹᱝ ᱱᱟᱯᱟᱭ ᱧᱚᱜ ᱠᱚᱜᱼᱟ᱾
ᱫᱟᱠᱟ ᱠᱚᱫᱚ ᱦᱟᱜ ᱟᱞᱮ ᱦᱚᱸ ᱪᱚᱸᱫᱟ ᱦᱩᱭ ᱠᱟᱱᱟ ᱡᱚᱛᱚ ᱪᱚᱸᱫᱟ ᱠᱟᱫᱟ ᱠᱚ ᱟᱫᱚᱜ ᱫᱟᱜ ᱡᱟᱹᱯᱩᱫ ᱫᱚ ᱪᱮᱫ ᱞᱮᱠᱟ ᱱᱤᱛᱚᱜ ᱫᱚ ᱟᱯᱮ ᱥᱮᱫ ᱫᱚ?
ᱫᱟᱜ ᱡᱟᱹᱯᱩᱫ ᱫᱚ ᱦᱟᱸᱜ ᱱᱚᱜᱼᱚᱭ ᱛᱚ ᱛᱮᱦᱮᱧ ᱫᱚ ᱥᱮᱛᱟᱜ ᱠᱷᱚᱱ ᱜᱮ ᱪᱷᱤᱯᱤᱨ ᱪᱷᱤᱯᱤᱨ ᱮ ᱫᱟᱜ ᱵᱟᱲᱟᱭᱮᱫᱼᱟ᱾ ᱱᱚᱝᱠᱟ ᱡᱩᱨ ᱡᱩᱨ ᱫᱚ ᱦᱟᱸᱜ ᱵᱟᱭ ᱫᱟᱜᱮᱜᱼᱟ ᱟᱨ ᱦᱚᱞᱟ ᱢᱟᱸᱫᱷᱮᱨ ᱫᱚ ᱫᱚᱢᱮ ᱥᱤᱛᱩᱝ ᱠᱮᱜᱼᱟᱭ ᱛᱚ᱾ ᱟᱨ ᱚᱱᱟ ᱞᱟᱦᱟ ᱵᱟᱨ ᱫᱚ ᱦᱟᱜ ᱮ ᱫᱟᱜ ᱵᱟᱲᱟ ᱞᱮᱫ ᱜᱮᱭᱟ ᱚᱱᱟ ᱛᱮ ᱨᱚᱦᱚᱭ ᱠᱟᱹᱢᱤ ᱦᱚᱨᱟ ᱠᱚ ᱦᱟᱜ ᱮᱦᱚᱵ ᱵᱟᱲᱟ ᱞᱮᱱ ᱜᱮᱭᱟ ᱦᱚᱭ ᱫᱟᱜ ᱠᱟᱹᱢᱤ ᱠᱚ ᱫᱟᱜ ᱠᱚ ᱡᱚᱠᱷᱚᱱᱮ ᱠᱚᱢ ᱤᱫᱤ ᱠᱮᱫᱼᱟ ᱟᱫᱚ ᱱᱤᱛᱚᱜ ᱫᱚ ᱵᱟᱹᱭ ᱵᱟᱹᱭᱛᱮ ᱵᱚᱱᱫᱚ ᱤᱫᱤᱜ ᱠᱟᱱᱟ ᱵᱟᱹᱫᱽ᱾ ᱨᱚᱦᱚᱭ ᱤᱫᱤᱜ ᱠᱟᱱᱟ ᱛᱚ ᱟᱸᱡᱮᱫ ᱪᱟᱵᱟᱭ ᱤᱫᱤᱭᱱᱟ ᱫᱟᱜ ᱠᱚᱦᱚᱸ ᱟᱯᱮ ᱥᱮᱫ ᱜᱮ ᱪᱮᱫ ᱞᱮᱠᱟ? ᱪᱮᱫ ᱞᱮᱠᱟᱭ ᱫᱟᱜᱮᱜᱼᱟ? ᱪᱟᱥ ᱠᱟᱹᱢᱤ ᱠᱚᱯᱮ ᱮᱦᱚᱵ ᱵᱟᱲᱟ ᱠᱮᱜᱼᱟ ᱥᱮ ᱵᱟᱝᱟ? ᱞᱟᱹᱭ ᱞᱮᱠᱷᱟᱱ ᱵᱷᱟᱜᱤ ᱠᱚᱜᱼᱟ᱾
ᱟᱞᱮ ᱥᱮᱜ ᱦᱚᱸ ᱚᱝᱠᱟᱜ ᱜᱮ ᱦᱟᱸᱜ ᱦᱚᱞᱟ ᱢᱟᱸᱫᱷᱮᱨ ᱠᱷᱚᱱ ᱫᱚᱢᱮ ᱡᱟᱹᱯᱩᱫ ᱫᱟᱭ ᱟᱨ ᱪᱟᱥ ᱠᱟᱹᱢᱤ ᱠᱚᱫᱚ ᱦᱟᱸᱜ ᱛᱚᱞᱟ ᱠᱚ ᱠᱟᱹᱴᱤᱡ ᱢᱟᱱᱮ ᱠᱟᱹᱴᱤᱡ ᱧᱚᱜ ᱜᱮᱭᱟ ᱟᱫᱚ ᱪᱟᱥ ᱢᱟᱱᱮ ᱨᱚᱦᱚᱭ ᱫᱚ ᱦᱟᱸᱜ ᱱᱤᱛᱳᱜ ᱫᱚ ᱟᱹᱣᱨᱤᱭᱟᱜᱼᱟ ᱟᱫᱚ ᱠᱤᱪᱷᱩ ᱫᱤᱱ ᱛᱟᱭᱚᱢ ᱦᱟᱸᱜ ᱢᱟᱱᱮ ᱦᱩᱭ ᱫᱚ ᱦᱩᱭᱩᱜᱼᱟ ᱡᱩᱫᱤ ᱫᱟᱜ ᱠᱚ ᱛᱚᱢᱵᱟ ᱛᱟᱦᱮᱱ ᱠᱷᱟᱱ ᱫᱚ᱾
ᱦᱮᱸ ᱟᱹᱰᱤ ᱱᱟᱯᱟᱭ ᱠᱟᱛᱷᱟ᱾ ᱟᱫᱚ ᱟᱯᱮ ᱥᱮᱫ ᱫᱚ ᱦᱟᱸᱜ ᱱᱚᱝᱠᱟ ᱨᱚᱦᱚᱭ ᱞᱮᱠᱟ ᱛᱮᱫᱚ ᱮᱠᱞᱟ ᱛᱮᱜᱮᱯᱮ ᱨᱚᱦᱚᱭ ᱜᱮᱭᱟ ᱥᱮ ᱚᱱᱠᱟ ᱠᱚᱯᱮ ᱞᱟᱹᱭ ᱟᱠᱚ ᱜᱮᱭᱟ ᱨᱚᱦᱚᱭ ᱞᱟᱹᱜᱤᱫ ᱛᱮ?
ᱨᱚᱦᱚᱭ ᱞᱟᱹᱜᱤᱫ ᱫᱚ ᱦᱟᱜ ᱟᱫᱚ ᱮᱠᱞᱟ ᱛᱮᱫᱚ ᱦᱟᱸᱜ ᱵᱟᱞᱮ ᱫᱟᱲᱮᱭᱟᱜ ᱜᱮᱭᱟ ᱚᱱᱠᱟ ᱢᱩᱞᱭᱟᱹ ᱠᱚ ᱧᱟᱢ ᱠᱟ ᱠᱟᱛᱮᱫ ᱜᱮᱞᱮ ᱨᱚᱦᱚᱭ ᱦᱚᱪᱚᱭ ᱜᱮᱭᱟ᱾ ᱮᱠᱞᱟ ᱛᱮᱫᱚ ᱦᱟᱸᱜ ᱟᱫᱚ ᱟᱹᱰᱤ ᱫᱤᱱ ᱦᱩᱭᱩᱜᱼᱟ ᱟᱫᱚ ᱤᱱᱟᱹᱜ ᱛᱮᱜᱮ ᱫᱟᱜ ᱠᱚᱦᱚᱸ ᱡᱩᱫᱤ ᱟᱸᱡᱮᱫᱚᱜᱼᱟ ᱚᱱᱟᱛᱮ ᱞᱚᱜᱚᱱ ᱪᱟᱥ ᱨᱟᱠᱟᱵ ᱞᱮᱜᱮ ᱟᱫᱚ ᱢᱩᱞᱭᱟᱹ ᱠᱚ ᱟᱛᱮᱫ ᱜᱮ ᱨᱚᱦᱚᱭ ᱫᱚᱞᱮ ᱨᱚᱦᱚᱭᱟ᱾
ᱦᱩᱸᱻ
ᱛᱟ ᱟᱯᱮ ᱫᱚ ᱪᱮᱫ ᱞᱮᱠᱟ?
ᱟᱞᱮ ᱥᱮᱫ ᱫᱚ ᱱᱚᱝᱠᱟ ᱢᱩᱞᱭᱟᱹ ᱛᱮ ᱜᱮᱞᱮ ᱨᱚᱦᱚᱭ ᱜᱮᱭᱟ ᱡᱟᱹᱥᱛᱤ ᱫᱤᱱ ᱞᱟᱜᱟᱜᱼᱟ ᱥᱮ᱾ ᱮᱠᱞᱟ ᱛᱮ ᱡᱩᱫᱤᱢ ᱨᱚᱦᱚᱭ ᱡᱟᱣᱨᱟᱭᱟ ᱵᱟᱝᱠᱷᱟᱱ ᱨᱚᱦᱚᱭ ᱫᱚ ᱮᱠᱞᱟ ᱛᱮ ᱨᱚᱦᱚᱭ ᱦᱩᱭᱩᱜ ᱜᱮᱭᱟ ᱟᱹᱰᱤ ᱫᱤᱱ ᱞᱟᱜᱟᱜᱼᱟ ᱾ ᱟᱫᱚ ᱚᱱᱟ ᱠᱷᱟᱹᱛᱤᱨ ᱛᱮ ᱢᱩᱞᱭᱟᱹ ᱠᱚᱞᱮ ᱞᱟᱹᱭ ᱟᱠᱚ ᱜᱮᱭᱟ
ᱟᱪᱪᱷᱟ ᱟᱨ ᱞᱟᱹᱭ ᱞᱟᱹᱭᱮᱫ ᱟᱹᱧ ᱡᱮ ᱟᱫᱚ ᱱᱮᱛᱟᱨ ᱫᱚ ᱪᱮᱫ ᱠᱚᱛᱮ ᱯᱮ ᱥᱤ ᱜᱮᱭᱟ ᱴᱟᱠᱴᱟᱨ ᱛᱮ ᱥᱮ ᱱᱟᱦᱮᱞ ᱠᱚᱛᱮ ᱡᱟᱹᱥᱛᱤ ᱯᱮ ᱥᱤ ᱵᱟᱲᱟᱭᱮᱫᱼᱟ?
ᱦᱳᱭ ᱚᱱᱟ ᱢᱟ ᱦᱟᱜ ᱞᱤᱧ ᱞᱟᱹᱭᱟᱵᱤᱱ ᱜᱮᱭᱟ ᱪᱮᱫ ᱛᱮᱞᱮ ᱥᱤᱭᱮᱫᱼᱟ? ᱟᱫᱚ ᱚᱱᱟ ᱢᱟ ᱟᱹᱰᱤ ᱠᱟᱹᱴᱤᱡ ᱞᱤᱧ ᱞᱟᱹᱭ ᱟᱹᱵᱤᱱ ᱠᱟᱱᱟ ᱟᱹᱵᱤᱱ ᱯᱟᱦᱴᱟ ᱠᱷᱚᱱ ᱠᱟᱹᱴᱤᱡ ᱦᱟᱸᱜ ᱠᱟᱹᱴᱤᱡ ᱟᱣᱟᱡ ᱠᱚ ᱟᱸᱡᱚᱢᱚᱜ ᱠᱟᱱᱟ ᱠᱟᱹᱴᱤᱡ ᱦᱩᱱᱟᱹᱝ ᱥᱟᱦᱟ ᱧᱚᱜ ᱠᱟᱛᱮ ᱵᱤᱱ ᱨᱚᱲ ᱞᱮᱠᱷᱟᱱ ᱱᱟᱯᱟᱭ ᱠᱚᱜᱼᱟ
ᱟᱪᱪᱷᱟ ᱚᱱᱟ ᱱᱤᱛᱚᱜ ᱫᱚ ᱴᱷᱤᱠ ᱜᱮᱭᱟ ᱟᱧᱡᱚᱢᱚᱜ ᱠᱟᱱᱟ ᱥᱮ?
ᱢᱟᱱᱮ ᱵᱟᱨᱦᱮ ᱨᱮᱱᱟᱜ ᱡᱟᱦᱟᱸ ᱥᱟᱶ ᱥᱟᱣᱩᱱᱰ ᱱᱟᱦᱟᱸᱜ ᱟᱸᱡᱚᱢ ᱦᱤᱡᱩᱜ ᱠᱟᱱᱟ ᱟᱞᱮ ᱥᱮᱫ ᱫᱚ ᱦᱟᱸᱜ ᱱᱚᱝᱠᱟ ᱥᱤ ᱞᱮᱠᱟ ᱛᱮᱫᱚ ᱦᱟᱸᱜ ᱱᱤᱛᱚᱜ ᱫᱚ ᱴᱟᱠᱴᱟᱨ ᱠᱚᱛᱮ ᱜᱮᱠᱚ ᱥᱤ ᱦᱚᱪᱚᱭᱟ ᱦᱟᱸᱜ ᱱᱟᱦᱮᱞ ᱠᱚᱫᱚ ᱦᱟᱸᱜ ᱩᱱᱟᱹᱜ ᱵᱟᱝᱟ ᱟᱫᱚ ᱩᱱᱫᱤᱱ ᱫᱚ ᱱᱟᱦᱮᱞ ᱠᱚᱛᱮ ᱜᱮᱞᱮ ᱥᱤ ᱵᱟᱲᱟ ᱦᱚᱪᱚᱭᱮᱫ ᱛᱟᱦᱮᱸᱫ ᱟᱫᱚ ᱱᱟᱦᱮᱞ ᱛᱮᱫᱚ ᱟᱹᱰᱤ ᱫᱤᱱ ᱥᱤ ᱠᱚ ᱞᱟᱜᱟᱜ-ᱟ ᱥᱮ ᱟᱨ ᱱᱚᱝᱠᱟ ᱴᱟᱠᱴᱟᱨ ᱛᱮᱠᱷᱟᱱ ᱞᱚᱜᱚᱱᱮᱢ ᱥᱤ ᱜᱚᱫ ᱠᱟᱜᱼᱟ ᱟᱢ ᱟᱫᱚ ᱫᱟᱜ ᱠᱚ ᱱᱚᱝᱠᱟ ᱠᱚᱢ ᱠᱚᱢ ᱫᱤᱱᱜᱮ ᱫᱟᱜᱮᱫ ᱠᱷᱟᱹᱛᱤᱨ ᱚᱱᱟᱛᱮ ᱞᱚᱜᱚᱱ ᱞᱚᱥᱚᱫ ᱠᱟᱛᱮ ᱨᱚᱦᱚᱭ ᱮᱫᱟ ᱞᱮ ᱟᱫᱚ ᱟᱯᱮ ᱥᱮᱫ ᱜᱮ ᱪᱮᱫ ᱛᱮᱯᱮ ᱥᱤᱭᱟ ᱞᱟᱹᱭ ᱞᱮᱠᱷᱟᱱ ᱜᱮ ᱵᱷᱟᱹᱜᱤ ᱠᱚᱜᱼᱟ
ᱟᱞᱮᱥᱮᱫ ᱦᱚᱸ ᱚᱱᱠᱟ ᱜᱮ ᱦᱟᱜ ᱟᱫᱚ ᱱᱤᱛᱳᱜ ᱢᱟ ᱱᱟᱦᱮᱞ ᱨᱮᱱᱟᱜ ᱪᱚᱞ ᱫᱚ ᱠᱚᱢ ᱦᱮᱡ ᱟᱠᱟᱱᱟ ᱟᱫᱚ ᱱᱤᱛᱚᱜ ᱫᱚ ᱧᱮᱞᱚᱜ ᱠᱟᱱᱟ ᱢᱟᱱᱮ ᱞᱚᱜᱚᱱ ᱪᱟᱥ ᱨᱟᱠᱟᱵ ᱠᱷᱟᱹᱛᱤᱨ ᱴᱟᱠᱴᱟᱨ ᱠᱚᱛᱮ ᱜᱮ ᱡᱟᱹᱥᱛᱤ ᱫᱚᱠᱚ ᱥᱤ ᱵᱟᱲᱟᱭᱮᱫᱼᱟ ᱟᱨ ᱴᱟᱠᱴᱟᱨ ᱛᱮᱠᱷᱟᱱ ᱚᱱᱟ ᱞᱚᱜᱚᱱ ᱦᱚᱸ ᱞᱚᱜᱚᱱᱚᱜᱼᱟ ᱟᱨ ᱢᱟᱱᱮ ᱫᱟᱜ ᱠᱚ ᱡᱩᱫᱤ ᱪᱟᱵᱟ ᱜᱚᱫᱚᱜᱼᱟ ᱛᱟᱦᱚᱞᱮ ᱚᱱᱟ ᱫᱚ ᱞᱚᱜᱚᱱ ᱠᱚ ᱥᱤ ᱠᱟᱛᱮ ᱨᱚᱦᱚᱭ ᱜᱚᱫ ᱠᱟᱜᱼᱟ ᱠᱚ
ᱦᱳᱭ ᱚᱱᱟ ᱢᱟ ᱟᱹᱰᱤ ᱱᱟᱯᱟᱭ ᱠᱟᱛᱷᱟ ᱜᱮ ᱟᱨ ᱱᱮᱛᱟᱨ ᱢᱟ ᱱᱚᱜᱼᱚᱭ ᱧᱮᱞᱚᱜ ᱠᱟᱱᱟ ᱡᱮ ᱡᱟᱹᱯᱩᱫ ᱮᱫᱼᱟᱭ ᱟᱫᱚ ᱟᱯᱮ ᱥᱮᱫ ᱫᱚ ᱪᱮᱫ ᱞᱮᱠᱟ ᱱᱚᱝᱠᱟ ᱦᱟᱹᱠᱩ ᱥᱟᱵ ᱠᱚᱠᱚ ᱪᱟᱞᱟᱣ ᱵᱟᱲᱟᱜ ᱜᱮᱭᱟ ᱥᱮ ᱵᱟᱝ ᱱᱚᱝᱠᱟ ᱡᱟᱹᱯᱩᱫ ᱫᱤᱱ ᱫᱚ
ᱦᱮᱸ ᱪᱟᱞᱟᱜ ᱜᱮᱭᱟ ᱠᱚ ᱟᱫᱚ
ᱞᱟᱦᱟ ᱠᱷᱚᱱ ᱡᱩᱫᱤ ᱡᱟᱹᱯᱩᱫ ᱠᱟᱜᱼ ᱟᱭ ᱵᱟᱹᱫᱽ ᱠᱚᱨᱮ ᱫᱟᱜ ᱠᱚ ᱡᱩᱫᱤ ᱛᱟᱦᱮᱱᱟ ᱛᱟᱦᱚᱞᱮ ᱫᱚ ᱧᱚᱜ ᱜᱮᱭᱟ ᱠᱚ ᱦᱟᱹᱠᱩ ᱠᱟᱴᱠᱚᱢ ᱠᱚ ᱦᱚᱸ ᱟᱨ ᱵᱟᱠᱷᱟᱱ ᱫᱚ ᱚᱱᱠᱟ ᱨᱚᱠᱚᱢ ᱚᱱᱠᱟ ᱫᱚ ᱵᱟᱠᱚ ᱧᱟᱢᱚᱜ ᱜᱮᱭᱟ
ᱦᱮᱸ ᱟᱹᱰᱤ ᱱᱟᱯᱟᱭ ᱠᱟᱛᱷᱟ ᱟᱫᱚ ᱟᱯᱮ ᱥᱮᱫ ᱫᱚ ᱦᱟᱸᱜ ᱱᱚᱝᱠᱟ ᱟ ᱪᱟᱥ ᱫᱚ ᱢᱟᱱᱮ ᱵᱚᱪᱷᱚᱨ ᱨᱮᱦᱟᱸᱜ ᱢᱟᱱᱮ ᱢᱤᱫ ᱥᱮᱨᱢᱟ ᱨᱮ ᱵᱟᱨ ᱡᱚᱠᱷᱟ ᱯᱮ ᱪᱟᱥ ᱜᱮᱭᱟ ᱥᱮ ᱚᱝᱠᱟ ᱵᱟᱨ ᱡᱮᱠᱷᱟ ᱯᱮ ᱪᱟᱥ ᱜᱮᱭᱟ
ᱟᱞᱮ ᱫᱚ ᱦᱟᱸᱜ ᱚᱱᱠᱟ ᱫᱚ ᱢᱤᱫ ᱡᱚᱠᱷᱟ ᱜᱮᱞᱮ ᱪᱟᱥᱟ ᱪᱮᱫᱟᱜ ᱥᱮ ᱢᱟᱱᱮ ᱫᱟᱜ ᱠᱚᱛᱮ ᱠᱟᱹᱴᱤᱡ ᱞᱮ ᱟᱱᱟᱴ ᱧᱚᱜ ᱜᱮᱭᱟ ᱛᱚ ᱠᱮᱱᱮᱞ ᱫᱟᱜ ᱦᱚᱸ ᱢᱟᱱᱮ ᱢᱮᱱᱟᱜ ᱨᱮᱦᱚᱸ ᱟᱞᱮ ᱫᱚ ᱠᱮᱱᱮᱞ ᱫᱟᱜ ᱵᱟᱞᱮ ᱧᱟᱢᱟ ᱚᱱᱟᱛᱮ ᱫᱷᱚᱨᱚᱱ ᱫᱚ ᱦᱟᱸᱜ ᱵᱟᱞᱮ ᱪᱟᱥᱟ ᱱᱚᱣᱟ ᱟᱥᱟᱲ ᱵᱚᱸᱜᱟ ᱡᱟᱦᱟᱸ ᱚᱱᱟ ᱥᱮᱨᱢᱟ ᱡᱟᱹᱲᱤ ᱛᱮᱜᱮ ᱟᱞᱮᱭᱟᱜ ᱪᱟᱥ ᱫᱚ
ᱦᱩᱸ ᱟᱹᱰᱤ ᱱᱟᱯᱟᱭ ᱠᱟᱛᱷᱟ
ᱦᱳᱭ ᱟᱨ ᱟᱯᱮ ᱫᱚ ᱪᱮᱫ ᱞᱮᱠᱟ ᱢᱟᱱᱮ ᱟᱯᱮ ᱦᱚᱸ ᱵᱟᱨ ᱫᱷᱟᱣ ᱥᱮ ᱢᱤᱫ ᱫᱷᱟᱣ ᱜᱮᱯᱮ ᱪᱟᱥᱟ
ᱟᱞᱮ ᱫᱚ ᱦᱟᱜ ᱱᱚᱝᱠᱟ ᱪᱟᱥ ᱞᱮᱠᱟ ᱛᱮᱫᱚᱜ ᱟᱞᱮ ᱥᱮᱫ ᱫᱚ ᱵᱟᱨ ᱡᱤᱠᱷᱟ ᱠᱚ ᱪᱟᱥ ᱜᱮᱭᱟ ᱢᱟᱱᱮ ᱱᱚᱝᱠᱟ ᱫᱷᱚᱨᱚᱱ ᱨᱮᱦᱚᱸ ᱠᱚ ᱪᱟᱥ ᱜᱮᱭᱟ ᱠᱩ ᱡᱟᱹᱯᱩᱫ ᱫᱤᱱ ᱦᱚᱸᱠᱚ ᱪᱟᱥ ᱜᱮᱭᱟ ᱟᱫᱚ ᱦᱟᱸᱜ ᱫᱷᱚᱨᱚᱱ ᱨᱮᱫᱚ ᱦᱟᱸᱜ ᱟᱞᱮ ᱥᱮᱫ ᱫᱚ ᱱᱚᱝᱠᱟ ᱜᱟᱰᱟᱼᱢᱩᱰᱩ ᱠᱚ ᱥᱩᱨ ᱨᱮ ᱢᱮᱱᱟᱜᱼᱟ ᱟᱨ ᱱᱚᱝᱠᱟ ᱢᱤᱱᱤ ᱠᱚ ᱢᱮᱱᱟᱜ ᱜᱮᱭᱟ ᱛᱚ ᱟᱫᱚ ᱢᱟᱱᱮ ᱫᱟᱜ ᱠᱚᱛᱮ ᱫᱚ ᱦᱟᱸᱟᱜ ᱵᱟᱞᱮ ᱚᱥᱩᱵᱤᱫᱟ ᱜᱮᱭᱟ ᱚᱱᱟᱛᱮ ᱟᱞᱮᱥᱮᱫ ᱫᱚ ᱥᱤᱩᱛᱩᱝ ᱫᱤᱱᱹ ᱦᱚᱠᱚ ᱪᱟᱥ ᱜᱮᱭᱟ
ᱚ ᱟᱪᱪᱷᱟ ᱞᱟᱹᱭᱮᱫ ᱟᱹᱧ ᱡᱮ ᱟᱫᱚ ᱦᱩᱲᱩ ᱪᱷᱟᱲᱟ ᱟᱨ ᱪᱮᱫ ᱠᱚ ᱛᱩᱲᱤ ᱠᱷᱚᱥᱞᱟ ᱠᱚᱯᱮ ᱪᱟᱥ ᱜᱮᱭᱟ ᱥᱮ ᱵᱟᱝᱟ
ᱢᱟᱱᱮ ᱱᱤᱛᱚᱜ ᱫᱚ ᱦᱟᱸᱜ ᱟᱫᱚ ᱦᱩᱲᱩ ᱪᱷᱟᱲᱟ ᱫᱚ ᱦᱟᱸᱜ ᱱᱤᱛᱚᱜ ᱫᱚ ᱠᱟᱹᱴᱤᱡ ᱥᱚᱵᱽᱡᱤ ᱠᱚᱞᱮ ᱨᱚᱦᱚᱭ ᱵᱟᱲᱟᱭ ᱜᱮᱭᱟ ᱚᱲᱟᱜ ᱨᱮ ᱡᱚᱢ ᱵᱟᱠᱷᱨᱟ ᱛᱮ ᱟᱨ ᱥᱤᱛᱩᱝ ᱫᱤᱱ ᱫᱚ ᱦᱩᱲᱩ ᱞᱮ ᱨᱚᱦᱚᱭᱟ ᱡᱟᱦᱟᱸ ᱫᱟᱜ ᱵᱟᱹᱫ ᱠᱚ ᱛᱟᱦᱮᱱ ᱛᱟᱞᱮᱭᱟ ᱚᱱᱟ ᱠᱚᱨᱮ ᱫᱚ ᱦᱩᱲᱩᱞ ᱞᱮ ᱨᱚᱦᱚᱭ ᱜᱮᱭᱟ ᱟᱨ ᱟᱨ ᱡᱟᱦᱟᱸ ᱜᱩᱴᱩ ᱵᱟᱹᱫᱽ ᱠᱚ ᱛᱟᱷᱮᱱᱟ ᱚᱱᱟ ᱠᱚᱨᱮ ᱫᱚ ᱛᱩᱲᱤ ᱠᱚ ᱠᱷᱚᱥᱞᱟ ᱠᱚ ᱟᱨ ᱟᱞᱮ ᱥᱮᱫ ᱫᱚ ᱚᱱᱠᱟ ᱵᱟᱫᱟᱢ ᱠᱚᱠᱚ ᱪᱟᱥ ᱟᱞᱮ ᱚᱱᱟ ᱠᱚ ᱪᱟᱥ ᱦᱩᱭᱩᱜ ᱜᱮᱭᱟ ᱟᱫᱚ ᱟᱯᱮ ᱥᱮᱫ ᱫᱚ ᱥᱤᱛᱩᱝ ᱫᱤᱱ ᱢᱟᱥᱮ ᱫᱷᱚᱨᱚᱱ ᱫᱤᱱ ᱢᱟᱛᱚ ᱦᱩᱲᱩ ᱵᱟᱯᱮ ᱪᱟᱥᱟ ᱟᱫᱚ ᱚᱱᱟ ᱵᱟᱫ ᱠᱟᱛᱮᱫ ᱪᱮᱫ ᱠᱚᱯᱮ ᱪᱟᱥ ᱜᱮᱭᱟ ᱞᱟᱹᱭ ᱞᱮᱠᱷᱟᱱ ᱵᱤᱱ ᱱᱟᱯᱟᱭ ᱱᱟᱯᱟᱭ ᱠᱚᱜᱼᱟ ᱦᱩᱱᱟᱹᱝ
ᱟᱞᱮ ᱥᱮᱫ ᱦᱚᱸ ᱚᱱᱠᱟᱜ ᱜᱮ ᱚᱱᱮ ᱫᱟᱜ ᱫᱟᱜ ᱢᱟᱱᱮ ᱠᱷᱚᱥᱞᱟ ᱠᱚᱨᱮ ᱫᱚ ᱩᱱᱟᱹᱜ ᱫᱟᱜ ᱵᱟᱝ ᱞᱟᱜᱟᱜᱼᱟ ᱛᱚ ᱟᱫᱚ ᱟᱞᱮ ᱥᱮᱫ ᱫᱚ ᱥᱤᱛᱩᱝ ᱫᱤᱱ ᱫᱚ ᱦᱟᱸᱜ ᱠᱷᱚᱥᱞᱟ ᱛᱩᱲᱤ ᱠᱚᱚᱥᱞᱟ ᱠᱚ ᱜᱮ ᱡᱟᱹᱥᱛᱤ ᱠᱚ ᱪᱟᱥᱟ ᱟᱨ ᱥᱚᱵᱽᱡᱤ ᱫᱚ ᱚᱱᱠᱟ ᱫᱚ ᱦᱟᱸᱜ ᱵᱟᱝ ᱥᱚᱵᱽᱡᱤ ᱠᱚ ᱢᱟ ᱫᱚᱢᱮ ᱫᱟᱜ ᱠᱚ ᱞᱟᱜᱟᱜᱼᱟ ᱚᱱᱟᱛᱮ ᱥᱚᱵᱽᱡᱤ ᱠᱚᱫᱚ ᱟᱞᱮ ᱫᱚ ᱦᱟᱸᱜ ᱵᱟᱞᱮ ᱪᱟᱥᱟ ᱚᱱᱠᱟ ᱫᱚ ᱠᱤᱨᱤᱧ ᱡᱚᱢ ᱜᱮ ᱟᱞᱮᱭᱟᱜ ᱫᱚ
ᱩ ᱟᱫᱚ ᱠᱤᱨᱤᱧ ᱫᱚ ᱦᱟᱸᱜ ᱠᱤᱨᱤᱧ ᱫᱚ ᱠᱤᱨᱤᱧ ᱜᱮᱭᱟ ᱟᱫᱚ ᱵᱟᱡᱟᱨ ᱠᱚᱨᱮ ᱢᱟ ᱦᱟᱸᱜ ᱫᱟᱢ ᱧᱚᱜ ᱜᱮᱭᱟ ᱛᱚ ᱚᱱᱟ ᱠᱷᱟᱹᱛᱤᱨ ᱛᱮ ᱟᱞᱮ ᱦᱚᱸ ᱡᱚᱢ ᱞᱟᱹᱜᱤᱫ ᱫᱚ ᱤᱭᱟᱹ ᱵᱟᱲᱟ ᱡᱚᱝ ᱚᱲᱟᱜ ᱠᱚᱨᱮ ᱪᱟᱥ ᱵᱟᱲᱟ ᱡᱚᱝ ᱜᱮᱭᱟ
ᱦᱳᱭ ᱟᱨ ᱪᱟᱥᱟᱜ ᱢᱟ ᱦᱟᱜ ᱱᱤᱡᱮ ᱛᱮᱫᱚ ᱩᱱᱟᱹᱜ ᱥᱟᱨ ᱠᱚᱦᱚᱸ ᱵᱟᱢ ᱮᱢᱟᱜᱼᱟ ᱟᱨ ᱠᱤᱨᱤᱧ ᱫᱚ ᱫᱚᱢᱮ ᱥᱟᱨ ᱟᱛᱮᱫ ᱠᱚ ᱦᱟᱨᱟ ᱦᱚᱪᱚᱭᱮᱫᱼᱟ ᱟᱨ ᱚᱱᱟᱫᱚ ᱟᱵᱚᱣᱟᱜ ᱦᱚᱲᱢᱚ ᱨᱮᱦᱚᱸ ᱨᱳᱜᱽ ᱟᱡᱟᱨ ᱠᱚ ᱵᱮᱥᱤᱜᱼᱟ ᱚᱱᱟᱛᱮ ᱪᱟᱥ ᱡᱚᱢ ᱫᱚ ᱱᱟᱯᱟᱭ ᱜᱮᱭᱟ ᱟᱫᱚ ᱫᱟᱜ ᱵᱟᱠᱷᱟᱱ ᱫᱚ ᱪᱮᱫ ᱞᱮᱠᱟᱛᱮᱢ ᱪᱟᱥᱟ
ᱦᱳᱭ ᱫᱟᱜ ᱵᱟᱠᱷᱟᱱ ᱪᱮᱫ ᱞᱮᱠᱟ ᱨᱮᱢ ᱪᱟᱥᱟ ᱟᱫᱚ ᱱᱚᱜᱼᱚᱭ ᱛᱚ ᱱᱮᱛᱟᱨ ᱢᱟ ᱱᱚᱜᱼᱭ ᱫᱟᱜ ᱮᱜᱼ ᱟᱭ ᱟᱫᱚ ᱟᱯᱮ ᱥᱮᱫ ᱫᱚ ᱱᱚᱝᱠᱟ ᱵᱤᱨ ᱫᱤᱥᱚᱢ ᱠᱟᱱ ᱛᱟᱯᱮᱭᱟ ᱥᱮ ᱵᱤᱞᱟᱹᱛ ᱫᱤᱥᱚᱢ ᱠᱟᱱ ᱛᱟᱯᱮᱭᱟ?
ᱟᱞᱮᱫ ᱫᱚ ᱦᱟᱸᱜ ᱵᱤᱨ ᱫᱤᱥᱚᱢ ᱜᱮᱞᱮ ᱯᱟᱲᱟᱜ ᱠᱟᱱᱟ ᱛᱚ ᱵᱤᱞᱟᱹᱛ ᱠᱷᱟᱱ ᱫᱚ ᱦᱟᱸᱜ ᱚᱱᱟ ᱵᱤᱞᱟᱹᱛ ᱫᱚ ᱫᱟᱜ ᱫᱤᱥᱚᱢ ᱢᱟᱱᱮ ᱡᱟᱦᱟᱸ ᱠᱚᱨᱮ ᱫᱟᱜ ᱠᱚ ᱢᱮᱱᱟᱜᱼᱟ ᱚᱱᱠᱟᱱ ᱡᱟᱭᱜᱟ ᱠᱚ ᱟᱫᱚ ᱟᱞᱮ ᱫᱚ ᱦᱟᱸᱜ ᱵᱤᱨ ᱫᱤᱥᱚᱢ ᱴᱚᱸᱰᱟᱝ ᱧᱚᱜ ᱜᱮᱭᱟᱞᱮ ᱚᱱᱟᱛᱮ ᱫᱟᱜ ᱦᱚᱸᱞᱮ ᱟᱱᱟᱴ ᱜᱮᱭᱟ
ᱦᱳᱭ ᱛᱚᱵᱮ ᱱᱚᱜᱼᱚᱭ ᱛᱚ ᱧᱮᱞᱚᱜ ᱠᱟᱱᱟ ᱫᱟᱜ ᱡᱟᱹᱯᱩᱫᱮᱜ ᱟᱭ ᱵᱤᱨ ᱫᱤᱥᱚᱢ ᱨᱮᱢᱟ ᱛᱟᱞᱦᱮ ᱠᱷᱟᱱ ᱱᱤᱛᱚᱜ ᱢᱟ ᱩᱫ ᱠᱚ ᱯᱩᱴᱠᱟᱹ ᱠᱚ ᱦᱟᱸᱜ ᱠᱚ ᱚᱢᱚᱱᱚᱜ ᱠᱟᱱᱟ ᱟᱫᱚ ᱟᱯᱮᱫᱚ ᱚᱱᱠᱟ ᱪᱟᱞᱟᱣ ᱵᱟᱲᱟᱜ ᱠᱟᱱᱟ ᱯᱮ ᱥᱮ ᱵᱟᱝ ᱦᱟᱞᱟᱝ ᱠᱚ ᱩᱫ ᱦᱟᱞᱟᱝ ᱠᱚ ᱯᱩᱴᱠᱟᱹ ᱟᱹᱜᱩ ᱠᱚ ᱠᱟᱹᱴᱤᱡ ᱵᱤᱱ ᱞᱟᱹᱭ ᱞᱮᱠᱷᱟᱱ ᱦᱩᱱᱟᱹᱝ ᱱᱟᱯᱟᱭ ᱠᱚᱜᱼᱟ
ᱦᱮᱸ ᱩᱯᱩᱠ ᱨᱮᱱᱟᱜ ᱠᱚ ᱧᱟᱢᱚᱜ ᱜᱮᱭᱟ ᱵᱤᱨ ᱨᱮᱫᱚ ᱢᱟᱱᱮ᱾ ᱥᱟᱺᱜᱤᱧ ᱥᱟᱺᱜᱤᱧ ᱧᱚᱜ ᱜᱮᱭᱟ ᱛᱚ ᱟᱫᱚ ᱪᱟᱞᱟᱣ ᱫᱚ ᱪᱟᱞᱟᱜ ᱜᱮᱭᱟ ᱳᱫ ᱯᱩᱴᱠᱟᱹ ᱦᱟᱞᱟᱝ ᱠᱚ᱾ ᱫᱚ ᱟᱨ᱾ ᱚᱱᱟ ᱥᱟᱶᱛᱮ ᱦᱟᱜᱸ ᱥᱟᱠᱟᱢ ᱠᱚᱦᱚᱸᱞᱮ ᱦᱮᱡ ᱟᱹᱜᱩᱭ ᱜᱮᱭᱟ ᱟᱨ᱾ ᱱᱮᱛᱟᱨ ᱢᱟᱱᱮ᱾ ᱮᱸ ᱩᱱᱟᱹᱜ ᱫᱚ ᱦᱟᱸᱜ ᱵᱟᱠᱚ ᱧᱮᱞᱚᱜ ᱠᱟᱱᱟ ᱟᱨ ᱠᱤᱪᱷᱩ ᱫᱤᱱ ᱜᱟᱱ ᱛᱟᱭᱚᱢ ᱦᱟᱸᱜ ᱢᱟᱱᱮ᱾ ᱡᱤᱫᱴᱦᱮᱱ ᱡᱟᱹᱥᱛᱤ ᱡᱟᱹᱥᱛᱤ ᱨᱮᱠᱚ ᱧᱟᱢᱚᱜᱼᱟ ᱱᱤᱛᱚᱜ ᱫᱚ ᱦᱟᱸᱜ ᱠᱚᱢ ᱧᱚᱜᱼᱟ
ᱦᱮᱸ᱾ ᱟᱞᱮ ᱥᱮᱫ ᱫᱚ ᱦᱟᱸᱜ ᱤᱭᱟᱹ ᱟᱞᱮ ᱥᱮᱫ ᱫᱚ ᱦᱟᱸᱜ ᱵᱤᱨ ᱫᱤᱥᱚᱢ ᱫᱚ ᱵᱟᱝ᱾ ᱦᱮᱸ ᱟᱸᱡᱚᱢᱚᱜ ᱠᱟᱱᱟ᱾ ᱢᱮᱱᱟᱹᱭ ᱫᱟᱞᱤᱧ ᱟᱞᱮ ᱥᱮᱫ ᱫᱚ ᱦᱟᱸᱜ ᱵᱤᱨ ᱫᱤᱥᱚᱢ ᱫᱚ ᱵᱟᱝ ᱯᱟᱲᱟᱜ ᱠᱟᱱᱟ ᱵᱤᱞᱟᱹᱛ ᱫᱤᱥᱚᱢ ᱜᱮ ᱦᱟᱸᱜ ᱯᱟᱲᱟᱜ ᱠᱟᱱᱟ ᱚᱱᱟᱛᱮ ᱟᱞᱮ ᱥᱮᱫ ᱫᱚ ᱦᱟᱸᱜ ᱩᱫ ᱯᱩᱴᱠᱟᱹ ᱠᱚᱫᱚ ᱦᱟᱸᱜ ᱚᱱᱠᱟ, ᱫᱚ ᱦᱟᱸᱜ ᱵᱟᱞᱮ ᱟᱹᱜᱩ ᱵᱟᱲᱟᱭ ᱜᱮᱭᱟ ᱟᱫᱚ ᱥᱟᱹᱜᱤᱧ ᱨᱮ ᱯᱚ, ᱵᱤᱨ ᱛᱚ ᱚᱱᱟ ᱠᱷᱟᱹᱛᱤᱨ ᱛᱮ ᱟᱫᱚ᱾ ᱟᱞᱮ ᱫᱚ ᱡᱟᱦᱟᱸ ᱵᱟᱡᱟ ᱚᱸᱰᱮ ᱠᱷᱚᱱ ᱜᱮᱞᱮ ᱦᱟᱛᱟᱣ ᱟᱹᱜᱩ ᱵᱟᱲᱟ ᱠᱚᱜᱮᱭᱟ᱾
ᱟᱪᱪᱷᱟ ᱛᱟᱦᱚᱞᱮ᱾ ᱩᱫ ᱯᱩᱴᱠᱟᱹ ᱡᱚᱢ ᱫᱚ ᱦᱟᱸᱜ ᱩᱱᱟᱹᱜ ᱫᱚ ᱵᱟᱯᱮ ᱧᱟᱢ ᱵᱟᱲᱟᱭ ᱜᱮᱭᱟ ᱦᱟᱸᱜ᱾
ᱵᱟᱝ ᱵᱟᱝ ᱵᱟᱞᱮ ᱧᱟᱢ ᱜᱮᱭᱟ ᱢᱟᱱᱮ, ᱟᱞᱮᱭᱟᱜ ᱠᱩᱥᱤ ᱢᱚᱛᱚ ᱥᱮ ᱟᱞᱮᱭᱟᱜ ᱤᱪᱪᱷᱟᱹ ᱢᱚᱛᱚ ᱡᱚᱢ ᱫᱚ ᱦᱟᱸᱜ ᱵᱟᱞᱮ ᱧᱟᱢ ᱜᱮᱭᱟ ᱡᱟᱦᱟᱸ ᱵᱟᱡᱟᱨ ᱠᱚᱨᱮ᱾ ᱚᱱᱰᱟ ᱟᱹᱜᱩᱭᱟ ᱚᱱᱟ ᱜᱮᱞᱮ ᱡᱚᱢ ᱵᱟᱲᱟᱭ ᱜᱮᱭᱟ ᱞᱮ᱾ ᱚᱱᱟ ᱫᱚ ᱟᱢ ᱛᱤᱱᱟᱹᱜ ᱡᱚᱢ ᱥᱟᱱᱟ ᱢᱮᱭᱟ ᱩᱱᱟᱹᱜ ᱫᱚ ᱵᱟᱢ ᱡᱚᱢ ᱫᱟᱨᱮᱭᱟᱜᱼᱟ ᱥᱮ᱾
ᱟᱨ ᱵᱟᱡᱟᱨ ᱠᱚᱨᱮ ᱟᱠᱠᱷᱨᱤᱧ ᱫᱚ ᱚᱱᱟ ᱫᱚ ᱠᱟᱹᱴ᱾ ᱴᱤᱡ ᱜᱚᱱᱚᱝ ᱠᱚᱦᱚᱸ ᱵᱤᱥᱤ ᱧᱚᱜ ᱜᱮᱭᱟ ᱠᱤᱨᱤᱧ ᱠᱟᱛᱮᱫ ᱫᱚ ᱛᱤᱱᱟᱹᱜ ᱮᱢ ᱡᱚᱢ ᱫᱟᱲᱮᱭᱟᱜᱼᱟ᱾
ᱦᱳᱭ ᱚᱱᱟᱢᱟ ᱥᱟᱹᱨᱤ ᱠᱟᱛᱷᱟ ᱜᱮ ᱠᱟᱱᱟ᱾
ᱦᱳᱭ ᱟᱫᱚ ᱞᱮᱭᱮᱜᱼᱟ ᱞᱤᱧ ᱡᱮ᱾ ᱦᱩᱸ᱾ ᱱᱚᱜᱼᱚᱭ ᱫᱤᱥᱚᱢ ᱠᱚᱫᱚ ᱟᱫᱚ ᱚᱠᱟ ᱥᱮᱫ ᱛᱟᱦᱚᱞᱮ?
ᱫᱤᱥᱚᱢ ᱠᱚᱫᱚ ᱦᱟᱸᱜ ᱟᱞᱮ ᱫᱚ ᱱᱚᱝᱠᱟ ᱤᱭᱟᱹ ᱞᱮᱠᱟ ᱛᱮ ᱫᱚ ᱦᱟᱸᱜ᱾ ᱡᱷᱟᱲᱜᱨᱟᱢ ᱡᱮᱞᱟ ᱨᱮ‌ ᱱᱟᱦᱟᱜ ᱞᱮ ᱯᱟᱲᱟᱜ ᱠᱟᱱᱟ᱾ ᱟᱫᱚ ᱟᱯᱮ ᱜᱮ ᱦᱟᱸᱜ ᱚᱠᱟ ᱥᱮᱫ? ᱠᱟᱹᱴᱤᱡ ᱵᱮᱱ ᱞᱟᱹᱭ ᱞᱮᱠᱷᱟᱱ ᱦᱩᱱᱟᱹᱝ ᱵᱷᱟᱹᱜᱤ ᱠᱚᱜᱼᱟ᱾
ᱡᱮᱞᱟ ᱞᱮᱠᱟᱛᱮ ᱫᱚ ᱵᱟᱸᱠᱩᱲᱟ ᱞᱮ ᱯᱟᱲᱟᱜ ᱠᱟᱱᱟ᱾ ᱟᱫᱚᱞᱤᱧ ᱞᱟᱹᱭᱮᱫ-ᱟ ᱛᱟᱦᱚᱞᱮ ᱱᱚᱜ-ᱚᱭ ᱵᱩᱨᱩ ᱵᱚᱸᱜᱟ ᱪᱟᱞᱟᱣᱮᱱ ᱫᱚ ᱧᱮᱞ ᱠᱚᱫᱚ᱾ ᱯᱮ ᱦᱮᱡ ᱞᱮᱱᱟ ᱥᱮ ᱵᱟᱝ-ᱟ ᱱᱮᱥ ᱫᱚ᱾
ᱟᱫᱚ ᱱᱮᱥ ᱫᱚ ᱱᱟᱦᱟᱸᱜ ᱱᱚᱜ-ᱚᱭ ᱦᱚᱞᱟ ᱢᱟᱫᱷᱮᱨ ᱜᱮ ᱪᱟᱞᱟᱣᱮᱱᱟ ᱱᱟᱦᱟᱜ ᱵᱩᱨᱩ ᱵᱚᱸᱜᱟ᱾ ᱛᱚ ᱟᱫᱚ ᱪᱟᱞᱟᱣ ᱞᱮᱠᱟ ᱛᱮᱫᱚ ᱦᱟᱸᱜ ᱤᱪᱪᱷᱟᱹ ᱠᱚᱫᱚ ᱛᱟᱦᱮᱸ ᱠᱟᱱ ᱜᱮᱭᱟ ᱟᱫᱚ᱾ ᱵᱟᱞᱮ ᱥᱮᱱ ᱟᱠᱟᱱᱟ ᱦᱚᱸᱜ-ᱚ ᱱᱚᱝᱠᱟ ᱫᱟᱜ ᱡᱟᱹᱯᱩᱫ ᱠᱷᱟᱹᱛᱤᱨ ᱛᱮ ᱵᱟᱞᱮ ᱥᱮᱱ ᱫᱟᱲᱮ ᱠᱟᱜ ᱱᱟ᱾ ᱟᱫᱚ ᱟᱯᱮ ᱯᱮ ᱦᱮᱡ ᱞᱮᱱᱟ?
ᱦᱮᱸ ᱟᱞᱮ ᱫᱚᱜ ᱦᱟᱸᱜ ᱟᱞᱮ ᱦᱚᱸ ᱚᱱᱠᱟᱜᱮ ᱵᱟᱞᱮ ᱪᱟᱞᱟᱣ ᱠᱟᱱᱟ ᱱᱤᱭᱟᱹ ᱥᱚᱢᱟ ᱫᱚᱢᱮᱜ ᱜᱮ ᱡᱟ᱾ ᱵᱩᱨᱩ ᱵᱚᱸᱜᱟ ᱦᱤᱞᱳᱜ ᱦᱚᱸ ᱥᱮᱛᱟᱜ ᱠᱷᱚᱱᱜᱮ ᱚᱱᱠᱟ ᱫᱟᱜ ᱡᱟᱹᱯᱩᱫ᱾ ᱟᱫᱚ ᱚᱱᱟᱛᱮ ᱟᱞᱮ ᱦᱚᱸ ᱱᱮᱥ ᱫᱚ ᱵᱟᱞᱮ ᱪᱟᱞᱟᱣ ᱫᱟᱲᱮᱠᱟᱣ ᱫᱟ᱾
ᱪᱟᱞᱟᱣ ᱨᱮᱱᱟᱜ ᱦᱚᱸ ᱟᱞᱮᱭᱟᱜ ᱦᱚᱸ ᱤᱪᱪᱷᱟᱹ ᱫᱚ ᱛᱟᱦᱮᱸ ᱠᱟᱱᱟ ᱟᱫᱚ ᱛᱟᱭᱚᱢ ᱫᱟᱨᱟᱢ᱾ ᱯᱚᱨᱮᱨ ᱵᱟᱨ ᱧᱮᱞ ᱦᱳᱭᱳᱜ ᱠᱟᱱᱟ ᱦᱟᱸᱜ᱾
ᱦᱳᱭ ᱚᱱᱠᱟ ᱥᱚᱢᱚᱭ ᱠᱩᱧ᱾ ᱧᱟᱢᱚᱜ ᱠᱷᱟᱱ ᱪᱟᱞᱟᱣ ᱦᱩᱭᱩᱜ ᱜᱮᱭᱟ ᱞᱟᱹᱭᱟᱠᱚ ᱫᱚᱢᱮ ᱥᱟᱺᱜᱤᱧ ᱥᱟᱺᱜᱤᱧ ᱠᱷᱚᱱ ᱫᱚᱢᱮᱞ ᱫᱚᱢᱮᱞ ᱦᱚᱲ ᱠᱚᱠᱚ ᱡᱟᱣᱨᱟᱜ-ᱟ᱾ ᱟᱨ ᱥᱩᱨ ᱦᱚᱲ ᱱᱚᱝᱠᱟ ᱛᱟᱦᱮᱸ ᱠᱟᱛᱮ ᱵᱟᱢ ᱪᱟᱞᱟᱣ ᱞᱮᱱᱠᱷᱟᱱ᱾ ᱦᱚᱲ ᱦᱚᱸ ᱪᱮᱫ ᱮ ᱢᱮᱛᱟᱢᱟ ᱱᱚᱰᱮ ᱥᱩᱨ ᱨᱮ ᱛᱟᱦᱮᱸ ᱠᱟᱛᱮᱫ᱾ ᱵᱩᱨᱩ ᱵᱚᱸᱜᱟ ᱦᱚᱸ ᱵᱟᱭ ᱧᱮᱞ ᱟᱹᱜᱩ ᱟᱠᱟᱜ-ᱟ᱾
ᱧᱮᱞ ᱟᱫᱚ ᱚᱱᱠᱟ ᱫᱟᱜ ᱡᱟᱹᱯᱩᱫ ᱠᱷᱟᱹᱛᱤᱨ ᱜᱮ ᱵᱟ ᱵᱟᱠᱷᱟᱱ ᱫᱚ ᱪᱟᱞᱟᱣ ᱫᱚ ᱦᱩᱭ ᱠᱚᱜ ᱜᱮᱭᱟ ᱟᱫᱚ᱾ ᱟᱨ ᱱᱚᱜ-ᱚᱭ ᱞᱤᱧ ᱞᱟᱹᱭᱮᱫ-ᱟ ᱥᱤᱞᱫᱟᱹ ᱯᱟᱛᱟ ᱚᱱᱮ ᱯᱟᱴᱟᱵᱤᱱᱫᱟᱹ ᱚᱱᱟ ᱠᱚᱫᱚ ᱯᱮ ᱥᱩᱨ ᱜᱮᱭᱟ ᱥᱮ
ᱦᱚᱸ ᱚᱱᱟ ᱯᱟᱴᱟᱵᱤᱱᱫᱟᱹ ᱠᱚᱫᱚ ᱞᱮ ᱥᱩᱨ ᱜᱮᱭᱟ ᱦᱟᱸᱜ
ᱟᱫᱚ ᱚᱱᱟ ᱠᱚ ᱫᱚ ᱫᱚᱯᱮ ᱧᱮᱞ ᱵᱟᱲᱟ ᱟᱠᱟᱫ ᱜᱮᱭᱟ ᱦᱟᱸᱜ
ᱦᱳᱭ ᱱᱚᱸᱰᱮ ᱫᱚ ᱡᱮᱦᱮ ᱛᱩ ᱟᱞᱮ ᱥᱩᱨ ᱨᱮᱜᱮ ᱦᱩᱭᱩᱜ-ᱟ ᱚᱱᱟ ᱠᱷᱟᱹᱛᱤᱨ ᱯᱟᱴᱟᱵᱤᱱᱫᱟᱹ ᱫᱚ ᱦᱟᱸᱜ ᱧᱮᱞ ᱵᱟᱲᱟ ᱠᱟᱜ ᱜᱮᱭᱟᱞᱮ ᱟᱫᱚ ᱟᱯᱮ ᱯᱮ ᱟᱸᱡᱚᱢ ᱵᱟᱲᱟ ᱟᱠᱟᱟᱜ-ᱟ ᱥᱮ ᱵᱟᱝᱟ ᱧᱮᱞ ᱵᱟᱲᱟ ᱠᱟᱜ ᱯᱮ ᱥᱮ ᱵᱟᱝ ᱠᱟᱹᱴᱤᱡ ᱵᱤᱱ ᱞᱟᱹᱭ ᱞᱮᱠᱷᱟᱱ ᱦᱩᱱᱟᱹᱝ ᱱᱟᱯᱟᱭ ᱧᱚᱜ ᱠᱚᱜ-ᱟ
ᱟᱞᱮ ᱫᱚ ᱦᱟᱸᱜ ᱟᱫᱚ ᱦᱟᱱ ᱛᱮ ᱢᱟᱱᱮ ᱟᱸᱡᱚᱢ ᱫᱚ ᱦᱩᱭ ᱠᱟᱱᱟ ᱟᱫᱚ ᱦᱮᱡ ᱫᱚ ᱦᱟᱸᱜ ᱵᱟᱝ ᱜᱮ ᱵᱟ ᱞᱮ ᱦᱮᱡ ᱟᱠᱟᱱᱟ ᱟᱫᱚ ᱞᱤᱧ ᱞᱟᱹᱭᱮᱜ-ᱟ ᱯᱟᱴᱟᱵᱤᱱᱫᱟᱹ ᱢᱟ ᱟᱹᱰᱤ ᱞᱟᱹᱭ ᱟᱠᱚ ᱫᱚᱢᱮ ᱨᱟᱹᱥᱠᱟᱹ ᱡᱟᱠ ᱡᱚᱢᱚᱠ ᱦᱩᱭᱩᱜ-ᱟ ᱛᱚ ᱛᱤᱱᱟᱹᱜ ᱫᱤᱱ ᱦᱩᱭᱩᱜ-ᱟ ᱟᱨ ᱢᱟᱱᱮ ᱫᱚᱢᱮ ᱞᱟᱹᱭ ᱫᱚᱠᱚ ᱥᱟᱺᱜᱤᱧ ᱥᱟᱺᱜᱤᱧ ᱠᱷᱚᱱ ᱦᱚᱲ᱾ ᱠᱚ ᱦᱤᱡᱩᱜ-ᱟ ᱛᱚ ᱠᱟᱹᱴᱤᱡ ᱵᱤᱱ ᱞᱟᱹᱭ ᱞᱮᱠᱷᱟᱱ ᱚᱱᱟ ᱤᱫᱤ ᱠᱟᱛᱮ ᱱᱟᱯᱟᱭ ᱠᱚᱜ-ᱟ᱾
ᱦᱮᱸ ᱱᱚᱣᱟ ᱤᱫᱤ ᱠᱟᱛᱮᱜ ᱫᱚ ᱚᱸᱰᱮ ᱫᱚ ᱢᱟᱱᱮ ᱵᱟᱨᱥᱤᱧ ᱦᱩᱭᱩᱜ-ᱟ ᱦᱤᱞᱳᱜ ᱫᱚᱠᱚ ᱵᱚᱸᱜᱟᱭᱟ ᱟᱨ ᱫᱚᱥᱟᱨ ᱦᱤᱞᱳᱜ ᱫᱚ ᱥᱟᱨᱫᱤ ᱟ ᱱᱚᱸᱰᱮ ᱫᱚ ᱢᱟᱱᱮ ᱥᱟᱶᱛᱟ ᱥᱚᱢᱟᱡᱽ ᱨᱮᱱᱟᱜ ᱟᱵᱚ ᱡᱷᱚᱛᱚ ᱠᱤᱪᱷᱩ ᱡᱤᱱᱤᱥ ᱜᱮ ᱧᱟᱢᱚᱜ-ᱟ ᱟᱸᱜ ᱥᱟᱨ ᱠᱟᱹᱯᱤ ᱛᱟᱨ ᱣᱟᱨᱤ ᱛᱟ ᱯᱚᱨᱮ ᱥᱟᱶᱛᱟ ᱥᱚᱢᱟᱡᱽ ᱨᱮᱱᱟᱜ ᱡᱟᱦᱟᱸ ᱦᱚᱨᱚᱜ ᱵᱟᱸᱫᱮ ᱛᱤᱨᱞᱟᱹ ᱦᱚᱯᱚᱱ ᱠᱚ ᱠᱚᱲᱟ ᱦᱚᱯᱚᱱ ᱠᱚ ᱡᱟᱦᱟᱸ ᱦᱚᱨᱚᱜ ᱵᱟᱸᱫᱮ ᱚᱱᱟ ᱠᱚ ᱡᱷᱚᱛᱚ ᱠᱤᱪᱷᱩ ᱟᱨ ᱟᱨ ᱡᱷᱚᱛᱚ ᱞᱮᱠᱟᱱ ᱥᱟᱯᱟᱵ ᱜᱮ ᱧᱟᱢᱚᱜ-ᱟ ᱯᱟᱛᱲᱟ ᱯᱤᱴᱷᱟᱹ ᱠᱚᱦᱚᱸ ᱧᱟᱢᱚᱜ-ᱟ ᱢᱟᱱᱮ ᱥᱟᱶᱛᱟ ᱥᱚᱢᱟᱡᱽ ᱨᱮ ᱡᱟᱦᱟᱸ ᱠᱤᱪᱷᱩ ᱞᱟᱜᱟᱜᱟ ᱡᱷᱚᱛᱚ ᱜᱮ ᱧᱟᱢᱚᱜ-ᱟ ᱟᱨ ᱚᱱᱟᱛᱮ ᱟᱹᱰᱤ ᱥᱟᱸᱜᱤᱧ ᱥᱟᱸᱜᱤᱧ ᱨᱮᱱ ᱦᱚᱲ ᱠᱚ ᱠᱚ ᱦᱤᱡᱩᱜ ᱜᱮᱭᱟ
ᱟᱪᱪᱷᱟ ᱛᱟᱞᱮ ᱢᱟᱱᱮ ᱵᱷᱟᱹᱜᱮ ᱜᱮ ᱨᱟᱹᱥᱠᱟᱹ ᱡᱟᱸᱠ ᱡᱚᱢᱚᱠ ᱟᱛᱮᱜ ᱜᱮ ᱦᱳᱭᱳᱜ-ᱟ ᱟᱫᱚ ᱫᱤᱠᱩ ᱠᱚᱦᱚᱸ ᱛᱚ ᱠᱚ ᱚᱱᱠᱟ ᱫᱚ ᱠᱚ